ᱡᱚᱦᱟᱨ ᱜᱚᱝᱠᱮ᱾
ᱦᱩᱸ ᱡᱚᱦᱟᱨ ᱜᱮ ᱜᱚᱝᱠᱮ᱾
ᱚ ᱛᱟᱯᱚᱨᱮ ᱞᱟᱹᱭ ᱫᱟᱞᱤᱧ ᱚᱜ-ᱱᱚᱭ ᱫᱟᱜ ᱡᱟᱹᱲᱤ ᱛᱟᱦᱚᱞᱮ ᱚᱠᱟ ᱞᱮᱠᱟ ᱟᱯᱮ ᱥᱮᱫ?
ᱦᱩᱸ ᱫᱟᱜ ᱡᱟᱹᱲᱤ ᱫᱚ ᱚᱜ-ᱚᱭ ᱪᱮᱫ ᱤᱧ ᱞᱟᱹᱭᱟ ᱠᱚᱢ ᱠᱚᱢ ᱛᱮᱭ ᱫᱟᱜ ᱡᱟᱲᱤᱭᱮᱫᱟ᱾
ᱦᱮᱸ ᱦᱚᱜ-ᱚᱭ ᱛᱟᱦᱞᱮ ᱪᱟᱥ ᱟᱵᱟᱫᱽ ᱦᱮᱸ ᱛᱟᱦᱞᱮ ᱪᱟᱥᱟ ᱵᱟᱫᱽ ᱠᱚ ᱛᱤᱱ ᱫᱷᱟᱹᱵᱤᱡ ᱦᱩᱭ
ᱪᱟᱥ ᱟᱵᱟᱫᱽ ᱫᱚ ᱵᱟᱹᱭᱦᱟᱹᱲ ᱛᱮ ᱪᱟᱥ ᱦᱩᱭ ᱠᱟᱱᱟ᱾ ᱚᱱᱟ ᱵᱟᱹᱫᱽ ᱠᱚᱨᱮ ᱫᱚ ᱫᱟᱜ ᱜᱮ ᱵᱟᱹᱱᱩᱜ ᱟᱠᱟᱫᱟ᱾
ᱟᱪᱪᱷᱟ ᱟᱪᱪᱷᱟ ᱛᱟᱯᱚᱨᱮ ᱦᱚᱜ-ᱚᱭ ᱡᱮᱞᱤᱧ ᱞᱟᱹᱭ ᱫᱟ ᱡᱮ ᱟᱵᱚ ᱡᱮ ᱦᱚᱜ-ᱚᱭ ᱱᱚᱣᱟ ᱪᱟᱥ ᱟᱵᱟᱫᱽ ᱫᱟᱵᱚᱱ ᱦᱚᱜ-ᱚᱭ ᱢᱟ ᱱᱮᱛᱟᱨ ᱢᱟ ᱡᱷᱚᱛᱚ ᱴᱟᱠᱴᱟᱨ ᱛᱮ ᱥᱤᱭᱩᱜ ᱠᱟᱱᱟ ᱦᱮᱸᱥᱮ ᱜᱟᱹᱭ ᱰᱟᱹᱝᱨᱤ ᱠᱚᱢᱟ ᱠᱚ ᱪᱟᱵᱟ ᱤᱫᱤᱜ ᱠᱟᱱᱟ᱾ ᱱᱚᱣᱟ ᱤᱫᱤ ᱠᱟᱛᱮᱫ ᱟᱵᱤᱱ ᱪᱮᱫ ᱵᱤᱱ ᱞᱟᱹᱭᱟ?
ᱦᱩᱸ᱾ ᱢᱟᱱᱮ ᱱᱤᱛ ᱦᱚᱲ ᱠᱚ ᱢᱟᱱᱮ ᱠᱚ ᱥᱩᱠᱷᱤᱜ ᱠᱟᱱᱟ ᱠᱚ ᱢᱟᱱᱮ ᱩᱱᱟᱹᱜ ᱵᱟᱝ ᱠᱟᱹᱢᱤ ᱥᱟᱱᱟᱭᱮᱫ ᱠᱚᱣᱟ᱾ ᱰᱟᱹᱝᱨᱤ ᱠᱚ ᱛᱚ ᱦᱚᱲ ᱠᱚᱨᱮᱱ ᱛᱟᱦᱮᱱ ᱛᱩᱞᱩᱡ ᱦᱚᱸ ᱱᱚᱛᱮ ᱫᱚ ᱴᱮᱠᱴᱟᱨ ᱛᱮᱜᱮ ᱠᱚ ᱥᱤ ᱚᱪᱚᱭ ᱮᱫᱟ ᱢᱟᱱᱮ ᱚᱠᱛᱚ ᱠᱚᱢ ᱞᱟᱜᱟᱜ ᱠᱟᱱᱟ᱾ ᱟᱨ ᱥᱤᱭᱳᱜ ᱛᱮᱠᱷᱟᱱ ᱫᱚ ᱡᱟᱹᱥᱛᱤ ᱥᱚᱢᱚᱭ ᱦᱟᱛᱟᱣ ᱫᱟ ᱦᱚᱲ ᱠᱚᱦᱚᱸ ᱠᱚᱥᱴᱚᱜ ᱠᱟᱱᱟ᱾
ᱮᱠᱫᱚᱢ ᱮᱠᱫᱚᱢ ᱮᱠᱫᱚᱢ᱾ ᱦᱳᱭ ᱦᱳᱭ ᱚᱱᱟ ᱜᱮᱞᱤᱧ ᱞᱟᱹᱭ ᱫᱟ ᱡᱮ ᱱᱚᱜ-ᱚᱭ ᱡᱮ ᱟᱵᱚ ᱠᱟᱹᱢᱤ ᱠᱚᱦᱚᱸ ᱟᱹᱰᱤ ᱟᱞᱜᱟ ᱜᱚᱜ ᱠᱟᱱ ᱛᱟᱵᱚᱱᱟ ᱱᱚᱣᱟ ᱠᱷᱟᱹᱛᱤᱨ ᱛᱮ ᱦᱮᱸ ᱥᱮ ᱪᱮᱫ ᱵᱤᱱ ᱞᱟᱹᱭ ᱮᱫᱟ ᱱᱚᱣᱟ?
ᱦᱩᱸ᱾
ᱟᱨ ᱢᱤᱫᱴᱟᱝ ᱠᱟᱛᱷᱟ ᱞᱤᱧ ᱞᱟᱹᱭ ᱮᱫᱟ ᱡᱮ ᱚᱜ-ᱚᱭ ᱡᱮ ᱟᱵᱚᱣᱟᱜ ᱪᱟᱥ ᱟᱵᱟᱫᱽ ᱪᱟᱥ ᱟᱵᱟᱫᱽ ᱱᱚᱝᱠᱟ ᱢᱟᱱᱮ ᱯᱟᱹᱦᱤᱞ ᱡᱟᱦᱟᱸ ᱞᱮᱠᱟ ᱦᱩᱭᱩᱜ ᱛᱟᱦᱮᱭᱟ ᱚᱱᱠᱟ ᱥᱮᱨᱚᱠᱚᱢ ᱵᱟᱝ ᱦᱩᱭᱩᱜ ᱠᱟᱱᱟ᱾ ᱢᱟᱱᱮ ᱧᱮᱞᱚᱜ ᱠᱟᱱᱟ ᱡᱮ ᱟᱹᱰᱤ ᱡᱟᱹᱥᱛᱤ ᱠᱟᱭᱛᱮ ᱟᱵᱚ ᱨᱟᱥᱟᱭᱱᱤᱠ ᱥᱟᱨ ᱵᱚᱱ ᱵᱮᱣᱦᱟᱨ ᱮᱫᱟ ᱱᱚᱣᱟ ᱤᱫᱤ ᱠᱟᱛᱮ ᱪᱮᱫ ᱵᱤᱱ ᱞᱟᱹᱭᱟ ᱟᱹᱵᱤᱱ?
ᱦᱩᱸ᱾ ᱱᱤᱛᱚᱜ ᱫᱚ ᱦᱮᱸ ᱧᱮᱞ ᱫᱚ ᱧᱮᱞᱚᱜ ᱠᱟᱱ ᱨᱟᱥᱟᱭᱱᱤᱠ ᱥᱟᱨ ᱫᱚᱢᱮ ᱠᱚᱱ ᱵᱮᱵᱚᱦᱟᱨᱮᱫ-ᱟ᱾ ᱢᱟᱲᱟᱝ ᱫᱚ ᱱᱚᱝᱠᱟ ᱫᱚ ᱪᱮᱫ ᱤᱧ ᱞᱟᱹᱭᱟ ᱢᱟᱱᱮᱼᱼ ᱟᱫᱚ ᱰᱟᱹᱝᱨᱤ ᱠᱚ ᱦᱚᱲ ᱠᱚᱨᱮᱱ ᱡᱟᱹᱥᱛᱤ ᱠᱚ ᱛᱟᱦᱮᱸ ᱠᱟᱱᱟ ᱥᱮ ᱜᱩᱨᱤᱡ ᱛᱮᱜᱮ ᱠᱚᱼᱼ ᱥᱮ ᱜᱩᱨᱤᱡ ᱛᱮᱜᱮ ᱠᱚ ᱪᱟᱥᱮᱫ ᱛᱟᱦᱮᱱ ᱩᱱᱟᱹᱜ ᱵᱟᱹᱲᱛᱤ ᱚᱱᱠᱟ ᱨᱟᱥᱟᱭᱱᱤᱠ ᱥᱟᱨ ᱫᱚ ᱵᱟᱼᱼ ᱠᱚ ᱵᱮᱵᱚᱦᱟᱨᱮᱫ ᱛᱟᱦᱮᱱ ᱚᱱᱟᱛᱮ ᱦᱩᱲᱩ ᱠᱚᱦᱚᱸ ᱢᱟᱱᱮ ᱟᱹᱰᱤ ᱢᱚᱸᱡᱽ ᱦᱩᱭᱩᱜ ᱠᱟᱱᱟ ᱟᱨ ᱪᱮᱫ ᱤᱧ ᱞᱟᱹᱭᱟ ᱱᱤᱛᱚᱜ ᱫᱚ ᱢᱟᱱᱮᱼᱼ ᱟᱹᱰᱤ ᱠᱤᱪᱷᱩ ᱢᱟᱱᱮ ᱵᱮᱵᱚᱦᱟᱨ ᱦᱩᱭᱩᱜ ᱠᱟᱱᱟ ᱥᱮ ᱚᱱᱟ ᱠᱚ ᱫᱟᱨᱟᱭ ᱛᱮᱦᱚᱸ ᱦᱟᱥᱟ ᱠᱚᱨᱮᱫ ᱢᱮᱥᱟᱜ ᱠᱟᱱᱟ ᱚᱱᱟᱛᱮ ᱦᱟᱥᱟ ᱠᱚᱦᱚᱸ ᱱᱤᱛᱚᱜ ᱫᱚ ᱵᱟᱹᱲᱤᱡᱚᱜ ᱠᱟᱱᱟ᱾
ᱮᱠᱫᱚᱢ ᱮᱠᱫᱚᱢ ᱮᱠᱫᱚᱢ ᱩᱱᱠᱩ ᱡᱮ ᱦᱟᱥᱟ ᱨᱮᱱ ᱡᱟᱦᱟᱸ ᱟᱵᱚ ᱪᱟᱹᱥᱤ ᱨᱮᱱ ᱜᱟᱛᱮ ᱵᱚᱱ ᱢᱮᱛᱟ ᱠᱚ ᱚᱱᱟ ᱡᱮ ᱩᱱᱠᱩ ᱞᱮᱸᱰᱮᱫ ᱥᱮ ᱞᱮᱸᱰᱮᱫ ᱠᱚᱵᱚᱱ ᱧᱮᱞ ᱟᱠᱟᱫ ᱠᱚ ᱜᱮᱭᱟ ᱡᱟᱹᱱᱤᱡ? ᱩᱱᱠᱩ ᱢᱟᱱᱮ ᱛᱤᱱᱟᱹᱜ ᱟᱵᱚ ᱦᱟᱥᱟ ᱨᱮᱱᱟᱜ ᱩᱯᱚᱠᱟᱨ ᱩᱱᱠᱩ ᱢᱟᱠᱚ ᱜᱚᱡ ᱪᱟᱵᱟᱜ ᱠᱟᱱᱟ ᱦᱮᱸ ᱥᱮ ᱵᱟᱝ?
ᱦᱳᱭ ᱦᱳᱭ ᱚᱱᱟ ᱜᱮᱛᱚ ᱢᱟᱱᱮ ᱱᱤᱛᱚᱜ ᱫᱚ ᱞᱮᱸᱰᱮᱫ ᱠᱚᱦᱚᱸ ᱚᱱᱠᱟ ᱢᱟᱲᱟᱝ ᱞᱮᱠᱟ ᱫᱚ ᱵᱟᱠᱚ ᱧᱮᱞᱚᱜ ᱠᱟᱱᱟ᱾ ᱡᱚᱛᱚ ᱠᱚ ᱚᱸᱰᱮ ᱪᱟᱵᱟ ᱩᱛᱟᱹᱨᱚᱜ ᱠᱟᱱᱟ᱾
ᱦᱳᱭ ᱡᱟᱹᱱᱤᱡ ᱠᱷᱟᱱ ᱫᱚ ᱚᱱᱮ ᱮᱹ ᱥᱟᱨ ᱠᱚᱵᱚᱱ ᱮᱢᱟᱜ ᱠᱟᱱ ᱛᱮ ᱚᱱᱟ ᱛᱮᱜᱮ ᱦᱮᱸᱥᱮ
ᱦᱳᱭ ᱦᱳᱭ
ᱦᱳᱭ ᱟᱫᱚ ᱦᱚᱸᱜ ᱱᱤᱛᱳᱜ ᱢᱟ᱾ ᱟᱥᱟᱲ ᱵᱚᱸᱜᱟ ᱫᱤᱱ ᱥᱤᱡᱤᱱ ᱠᱟᱱᱟ᱾ ᱟᱵᱚ ᱫᱚ ᱦᱮᱛᱳᱜ ᱫᱚ ᱜᱚᱴᱟ ᱜᱮ ᱦᱳᱲᱳ ᱜᱮᱵᱚᱱ ᱪᱟᱥᱟ ᱛᱟᱦᱞᱮ ᱟᱯᱮ ᱚᱱᱛᱮ ᱢᱟᱱᱮ ᱚᱠᱟᱞᱮᱠᱟᱱ ᱦᱳᱲᱳ ᱪᱮᱫ ᱪᱮᱫ ᱦᱳᱲᱳ ᱡᱟᱹᱛ ᱨᱮᱱᱟᱜ ᱦᱳᱲᱳ ᱯᱮ ᱨᱚᱦᱚᱭ ᱜᱮᱭᱟ?
ᱦᱮᱸ ᱱᱚᱛᱮ ᱫᱚ ᱱᱤᱛᱚᱜ ᱡᱟᱦᱟᱸ ᱛᱤᱱᱟᱹᱜ ᱟᱸᱡᱚᱢᱟ ᱟᱠᱟᱱᱟ ᱡᱮ ᱱᱚᱣᱟ ᱞᱚᱞᱟᱴ, ᱥᱚᱨᱱᱚ, ᱟᱨ ᱱᱮᱛᱟᱨ ᱱᱟᱣᱟ ᱱᱟᱣᱟ ᱠᱤᱪᱷᱩ ᱦᱩᱲᱩ ᱠᱚ ᱩᱰᱩᱠ ᱟᱠᱟᱱᱟ ᱪᱮᱫ ᱠᱚ ᱴᱮᱱ ᱴᱮᱱ᱾ ᱟᱨᱦᱚ ᱟᱭᱢᱟ ᱠᱤᱪᱷᱩ ᱫᱚ ᱧᱩᱛᱩᱢ ᱦᱟᱸᱜ ᱩᱱᱟᱹᱜ ᱵᱟᱝ ᱩᱭᱦᱟᱹᱨᱚᱜ ᱠᱟᱱᱟ ᱢᱮᱱᱟᱜ ᱠᱟᱫᱟ᱾ ᱚᱱᱟ ᱠᱤᱱ ᱛᱮᱫᱚ ᱱᱚᱣᱟ ᱠᱚᱫᱚ ᱪᱟᱥᱚᱜ ᱠᱟᱱᱟ᱾
ᱟᱪᱪᱷᱟ ᱟᱪᱪᱷᱟ ᱟᱪᱪᱷᱟ᱾ ᱦᱳᱭ ᱦᱩᱲᱳ ᱢᱟ ᱟᱹᱰᱤ ᱨᱚᱠᱚᱢᱟᱜ ᱢᱮᱱᱟᱜᱼᱟ ᱚᱱᱠᱟ ᱞᱮᱠᱟᱛᱮ ᱱᱟᱣᱟ ᱱᱟᱣᱟ᱾ ᱦᱳᱲᱳ ᱤᱛᱟᱹ ᱠᱚᱦᱚᱸ ᱩᱰᱳᱜ ᱠᱟᱱᱟ ᱚᱱᱠᱟ᱾
ᱦᱮᱸ
ᱛᱟᱦᱚᱞᱮ ᱦᱚᱸᱜᱱᱟ ᱞᱤᱧ ᱞᱟᱹᱭ ᱮᱫᱟ ᱡᱟᱠ ᱯᱮ ᱟᱯᱮ ᱚᱱᱛᱮ ᱚᱠᱟᱠᱟᱱ ᱚᱠᱟᱴᱟᱜ ᱢᱟᱱᱮ ᱦᱳᱲᱳ ᱤᱛᱟᱹ ᱵᱮᱥᱤ ᱯᱷᱚᱥᱚᱞᱮ ᱮᱢᱟᱭ? ᱚᱱᱟ ᱫᱚ ᱵᱟᱝ ᱞᱟᱹᱭ ᱠᱮᱭᱟ᱾
ᱚᱱᱠᱟ ᱫᱚ ᱦᱟᱸᱜ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱡᱮ ᱛᱚ ᱞᱚᱞᱚᱴ ᱥᱚᱱᱱᱚ ᱴᱮᱱᱴ ᱱᱤᱭᱟᱹ ᱴᱮᱱᱴᱮᱱ ᱦᱚᱸ ᱱᱟᱯᱟᱭ ᱜᱮ ᱤᱭᱟᱹ ᱫᱚ ᱦᱩᱲᱩ ᱫᱚ ᱦᱩᱭᱩᱜ ᱠᱟᱱᱟ᱾
ᱚ ᱟᱪᱪᱷᱟ ᱦᱩᱲᱩ ᱵᱚᱱ ᱨᱚᱦᱚᱭ ᱜᱚᱴᱟ ᱜᱮ ᱟᱪᱪᱷᱟ᱾ ᱡᱩᱫᱤ ᱞᱤᱧ ᱞᱟᱹᱭᱟ ᱱᱮᱛᱟᱨ ᱢᱟᱱᱮ ᱟᱵᱚ ᱢᱟᱱᱮ ᱡᱟᱹᱯᱩᱫ ᱫᱤᱱ ᱨᱮᱱᱟᱜ ᱢᱟᱱᱮ᱾ ᱡᱟᱹᱯᱩᱫ ᱫᱤᱱ ᱟᱨ ᱥᱚᱵᱽᱡᱤ ᱠᱚ ᱚᱱᱠᱟᱱ ᱪᱟᱥ ᱦᱩᱭᱩᱜ ᱜᱮᱭᱟ ᱥᱮ ᱵᱟᱝ?
ᱦᱮᱸ ᱱᱮᱛᱟᱨ ᱫᱤᱱ ᱫᱚ ᱚᱱᱠᱟ ᱥᱚᱵᱡᱤ ᱠᱚᱫᱚ ᱪᱟᱥ ᱦᱩᱭ ᱠᱟᱱᱟ ᱡᱮ ᱵᱷ ᱵᱷᱚᱨᱵᱷᱴᱤ, ᱵᱷᱤᱱᱰᱤ, ᱢᱟᱞᱦᱟᱱ, ᱱᱚᱣᱟ ᱜᱮ ᱵᱤᱱᱟᱹ ᱫᱟᱜ ᱮᱢᱟᱜ ᱟᱥᱮ ᱵᱤᱱᱟᱹ ᱥᱟ ᱪᱟᱯᱟᱱ ᱨᱮᱱᱟᱜ ᱱᱚᱣᱟ ᱜᱮ ᱱᱤᱛᱳᱜ ᱫᱚ ᱢᱚᱸᱡᱽ ᱛᱮ ᱦᱩᱭᱩᱜ ᱠᱟᱱᱟ᱾
ᱮᱠᱫᱚᱢ ᱮᱠᱫᱚᱢ᱾ ᱦᱮᱸ ᱦᱚᱜ ᱱᱟ ᱢᱟ ᱱᱚᱝᱠᱟ ᱜᱮ ᱡᱮ ᱟᱵᱚ ᱪᱟᱥ ᱟᱵᱟᱫ ᱠᱚ ᱵᱚᱦᱩ ᱞᱮ ᱵᱚᱱ ᱪᱟᱥ ᱟᱵᱟᱫᱟ ᱟᱨ ᱟᱹᱞᱤᱧ ᱢᱤᱫᱴᱟᱝ ᱞᱤᱧ ᱫᱤᱥᱟᱹᱭᱮᱫᱟ ᱡᱮ ᱱᱚᱜᱼᱚᱭ ᱡᱮ ᱟᱵᱚ᱾ ᱟᱹᱰᱤ ᱠᱟᱛᱮ ᱨᱟᱥᱟᱭᱱᱤᱠ ᱥᱟᱨ ᱠᱚᱵᱚᱱ ᱵᱮ ᱤᱭᱟᱹ ᱥᱟᱨ ᱠᱚᱵᱚᱱ ᱵᱮᱣᱦᱟᱨ ᱮᱫᱟ᱾ ᱚᱱᱟ ᱦᱚᱲᱢᱚ ᱨᱮ ᱛᱤᱱᱟᱹᱜ ᱠᱷᱚᱛᱤᱜ ᱠᱟᱱᱟ ᱟᱵᱤᱱ ᱪᱮᱫ ᱵᱤ ᱞᱟᱸᱭ ᱦᱚᱲᱢᱚ ᱟᱵᱚ ᱵᱚᱱ ᱡᱚᱢᱮᱫᱟ ᱚᱱᱟᱨᱮ ᱢᱟᱱᱮ
ᱦᱩᱸ ᱠᱷᱚᱛᱤ ᱫᱚ ᱟᱭᱢᱟ ᱜᱮ ᱠᱷᱚᱛᱤ ᱠᱟᱱᱟ ᱧᱮᱞᱚᱜ ᱠᱟᱱᱟ᱾ ᱡᱮ ᱞᱟᱦᱟᱛᱮ ᱢᱟᱲᱟᱝ ᱞᱮᱠᱟᱱ ᱠᱚ ᱢᱟᱲᱟᱝ ᱛᱮ ᱡᱟᱦᱟᱸ ᱞᱮᱠᱟ ᱢᱟᱱᱢᱤ ᱠᱚ ᱦᱚᱲ ᱠᱚ ᱛᱟᱦᱮᱸ ᱠᱟᱱᱟ᱾ ᱡᱮ ᱩᱱᱠᱩ ᱫᱟᱲᱮ ᱫᱚ ᱵᱩᱦᱩᱛ ᱛᱟᱦᱮᱸ ᱠᱟᱱᱟ᱾ ᱩᱪᱩᱨ ᱫᱟᱲᱮ ᱛᱟᱦᱮᱸ ᱠᱟᱱ ᱛᱟᱠᱚᱣᱟ ᱱᱚᱛᱮ ᱞᱟᱦᱟ ᱛᱮᱫᱚ ᱚᱱᱠᱟ ᱥᱟᱨ ᱨᱟᱥᱟᱭᱱᱤᱠ ᱥᱟᱨ ᱥᱮ ᱵᱟᱠᱚ ᱵᱮᱵᱚᱦᱟᱨᱮᱫ ᱛᱟᱦᱮᱱ ᱡᱮ ᱩᱱᱠᱩᱣᱟᱜ ᱢᱟᱱᱮ ᱡᱚᱢ ᱨᱮ ᱠᱳᱱᱳ ᱨᱟᱥᱟᱭᱱᱤᱠ ᱦᱚᱲᱢᱚ ᱨᱮ ᱵᱟᱝ ᱞᱟᱜᱟᱣ ᱟᱠᱚ ᱠᱟᱱ ᱛᱟᱦᱮ ᱱᱚᱛᱮ ᱩᱱᱠᱩᱣᱟᱜ ᱦᱚᱲᱢᱚ ᱨᱮ᱾ ᱫᱟᱲᱮ ᱡᱚᱛᱚ ᱠᱤᱪᱷᱩ ᱟᱠᱚ ᱱᱤᱡᱮ ᱛᱮ ᱠᱚ ᱠᱟᱹᱢᱤ ᱫᱟᱲᱮᱭᱟᱜ ᱠᱟᱱ ᱛᱟᱦᱮᱱ᱾ ᱟᱨ ᱱᱤᱛᱚᱜ ᱫᱚ ᱦᱚᱲ ᱠᱚᱣᱟᱜ ᱦᱚᱲᱢᱚ ᱨᱮᱦᱚᱸ ᱱᱤᱛᱚᱜ ᱚᱱᱟ ᱨᱟᱥᱟᱭᱚᱱᱤᱠ ᱥᱟᱨ ᱡᱚᱢ ᱡᱚᱢᱛᱮ ᱢᱟᱱᱮ ᱦᱚᱲᱢᱚ ᱨᱮᱱᱟᱜ ᱦᱚ ᱦᱚᱲᱟᱜ ᱢᱟᱱᱢᱤᱭᱟᱜ ᱦᱚᱲᱢᱚ ᱨᱮᱦᱚᱸ ᱟᱹᱰᱤᱜᱟᱱ ᱟᱡᱟᱨ ᱦᱤᱱᱟᱹ ᱱᱤᱭᱟᱹ ᱨᱳᱜᱽ ᱱᱤᱛᱚᱜ ᱵᱤᱥᱤᱣ ᱠᱟᱱᱟ᱾
ᱮᱠᱫᱚᱢ ᱮᱠᱫᱚᱢ ᱟᱵᱤᱱ ᱡᱟᱦᱟᱸ ᱵᱤᱱ ᱞᱟᱹᱭ ᱠᱮᱫᱟ ᱡᱮ ᱫᱟᱲᱮ ᱥᱟᱨᱤ ᱥᱟᱨᱤᱜᱮ ᱫᱟᱲᱮ ᱫᱚ ᱠᱟᱹᱴᱤᱡ ᱞᱟᱦᱟ ᱥᱮ ᱯᱟᱦᱤᱞ ᱩᱛᱟᱹᱨ, ᱦᱚᱲ ᱠᱷᱚᱱᱟᱜ ᱫᱚ ᱟᱹᱰᱤᱜᱮ, ᱠᱚᱢ ᱪᱟᱵᱟ ᱠᱟᱱ ᱛᱟᱵᱚᱱᱟ᱾ ᱮᱱᱛᱮ ᱨᱮᱦᱚᱸ ᱱᱮᱛᱟᱨ ᱢᱟ ᱚᱱᱟ ᱢᱟ ᱞᱟᱜᱟᱜ ᱜᱮᱭᱟ ᱚᱱᱟ ᱵᱟᱢ ᱮᱢᱟᱜ ᱛᱮᱦᱚᱸ ᱥᱮ ᱪᱟᱥᱼᱼ ᱵᱟᱝ ᱦᱩᱭᱩᱜ ᱠᱟᱱᱟ᱾ ᱥᱮ ᱪᱮᱫ ᱵᱤᱱ ᱞᱮᱭ ᱫᱟ?
ᱦᱩᱸ ᱟᱨ ᱱᱤᱛᱚᱜ ᱫᱚ ᱚᱱᱮ ᱛᱚᱼᱼ ᱵᱟᱝ ᱮᱢᱟᱜ ᱨᱮᱦᱚᱸ ᱢᱟᱱᱮ ᱨᱟᱥᱟᱭᱚᱱᱤᱠ ᱥᱟᱱ ᱵᱟᱝ ᱵᱮᱵᱚᱦᱟᱨ ᱞᱮᱠᱷᱟᱱ ᱦᱚᱸᱮ ᱚᱱᱠᱟ ᱦᱳᱲᱳ ᱵᱟᱝ ᱦᱩᱭᱩᱜ ᱠᱟᱱᱟ᱾
ᱦᱳᱭ ᱦᱳᱭ ᱦᱳᱭ ᱮᱠᱫᱚᱢ ᱮᱠᱫᱚᱢ᱾ ᱛᱟᱦᱟᱞᱮ ᱡᱮ ᱦᱚᱜᱼᱚ ᱱᱚᱝᱠᱟ ᱡᱮᱼᱼ ᱟᱵᱚ ᱪᱟᱥ ᱟᱵᱟᱫ ᱠᱚᱨᱮ ᱵᱚ ᱨᱮᱵᱚᱱ ᱫᱷᱩᱨᱟᱹᱣ ᱠᱟᱱᱟ ᱪᱟᱥᱤ ᱦᱚᱲ᱾ ᱢᱟ ᱪᱟᱥ ᱠᱟᱛᱮᱜ ᱡᱚᱢ, ᱠᱷᱟᱸᱰᱟ ᱦᱚᱲ ᱠᱟᱱᱟ ᱵᱚᱱᱼᱼ ᱵᱟᱝ ᱵᱚᱱ ᱪᱟᱥ ᱨᱮᱦᱚᱸ ᱵᱟᱝ ᱵᱚᱱ ᱡᱚᱢ ᱫᱟᱲᱮᱭᱟᱜᱼᱟ᱾ ᱛᱟᱦᱟᱞᱮ ᱟᱨ ᱢᱮᱫᱴᱟᱝ ᱞᱤᱧ ᱫᱤᱥᱟᱹᱭ ᱫᱟ ᱡᱮ ᱟᱵᱚ ᱞᱟᱦᱟᱛᱮ ᱞᱟᱦᱟᱛᱮ ᱢᱟᱱᱮᱼᱼ ᱦᱩᱸ ᱴᱷᱤᱠ ᱴᱟᱭᱤᱢ ᱨᱮᱦᱚ ᱵᱟᱭ ᱫᱟᱜ ᱫᱟ ᱱᱮᱛᱟᱨ᱾ ᱢᱟᱱᱮ ᱦᱚᱜ-ᱚ ᱱᱤᱭᱟᱹ ᱞᱤᱧ ᱞᱚᱠᱠᱷᱚ ᱠᱟᱫᱟ ᱡᱮᱼᱼ ᱴᱟᱭᱤᱢ ᱨᱮ ᱟᱥᱟᱲ ᱵᱚᱸᱜᱟᱼᱼ ᱥᱮᱴᱮᱨ ᱞᱮᱠᱷᱟᱱ ᱫᱟᱜᱟᱭ ᱡᱮᱢᱚᱱ ᱚᱱᱠᱟ ᱢᱟᱱᱮ ᱥᱮᱨᱚᱠᱚᱢ ᱵᱟᱭ ᱫᱟᱜ ᱫᱟ᱾
ᱦᱮᱸ ᱱᱤᱛᱚᱜ ᱫᱚ ᱚᱱᱮᱼᱼ ᱢᱟᱱᱮ ᱫᱟᱜ ᱨᱮᱱᱟᱜ ᱦᱚᱸᱛᱚ ᱢᱟᱱᱮ ᱪᱮᱫ ᱤᱧ ᱞᱮᱭᱟ ᱫᱟᱨᱮ ᱠᱚᱦᱚᱸ ᱟᱹᱰᱤᱜᱟᱱ ᱱᱤᱛᱚᱜ ᱫᱚᱼᱼ ᱦᱤᱱᱟᱹ ᱱᱤᱭᱟᱹ, ᱚᱲᱟᱜ ᱚᱲᱟᱜ ᱡᱩᱜ ᱥᱟᱶᱛᱮ ᱦᱤᱱᱟᱹ ᱱᱤᱭᱟᱹ ᱯᱷᱮᱠᱴᱨᱤ ᱦᱤᱱᱟᱹ ᱱᱤᱭᱟᱹᱼᱼ ᱠᱚ ᱡᱩᱛ ᱫᱟ ᱚᱲᱟᱜ ᱠᱚ ᱫᱟᱨᱮ ᱠᱚᱦᱚᱸ ᱡᱚᱛᱚ ᱵᱚᱱ ᱢᱟᱜ ᱪᱟᱵᱟᱭ ᱫᱟ ᱚᱱᱠᱟᱼᱼ ᱠᱚᱢ ᱢᱟᱱᱮ ᱢᱮᱫᱴᱟᱝᱼᱼ ᱵᱟᱭ ᱤᱭᱟᱹ ᱫᱟᱲᱮᱭᱟᱜ ᱠᱟᱱᱟ ᱛᱮᱭᱟᱨᱱᱟ ᱱᱚᱝᱠᱟ ᱫᱟᱜ ᱨᱮᱭᱟᱜ ᱤᱭᱟᱹ ᱵᱟᱭ ᱛᱮᱭᱟᱨ ᱫᱟᱲᱮᱭᱟᱜ ᱠᱟᱱᱟ ᱚᱱᱟᱛᱮᱼᱼ ᱚᱱᱠᱟ ᱚᱠᱛᱚ ᱥᱟᱺᱦᱤᱡ ᱵᱟᱭ ᱫᱟᱜ ᱫᱟ, ᱫᱟᱜ ᱟᱵᱚᱱ ᱠᱟᱱᱟ᱾
ᱦᱳᱭ ᱦᱳᱭ ᱮᱠᱫᱚᱢ ᱮᱠᱫᱚᱢ ᱟᱵᱤᱱ ᱡᱟᱦᱟᱸ ᱵᱤᱱ ᱞᱮᱭ ᱠᱮᱫᱟ ᱡᱮ ᱱᱚᱜᱼᱚᱭ ᱡᱮ ᱟᱵᱚ ᱠᱚᱞᱠᱟᱨᱠᱟᱱᱟ ᱠᱚ ᱫᱟᱨᱮᱼᱼ ᱱᱟᱲᱤ ᱠᱚ ᱫᱚᱢᱮ ᱵᱚᱱ ᱢᱟᱜ ᱫᱟ‌‌, ᱞᱟᱹᱴᱩ ᱞᱟᱹᱴᱩ ᱚᱲᱟᱜ ᱠᱚᱵᱚᱱ ᱵᱮᱱᱟᱣ ᱫᱟ ᱥᱟᱹᱨᱤ ᱜᱮ ᱱᱚᱣᱟᱨᱮᱼᱼ ᱟᱵᱚᱣᱟᱜ ᱡᱟᱢᱟᱱ ᱞᱟᱭᱚᱝ ᱨᱮᱱᱟᱜ ᱟᱹᱰᱤᱜᱮ ᱵᱟᱹᱲᱤᱡ ᱚᱨᱥᱚᱝᱮ ᱟᱹᱜᱩᱭ ᱮᱫᱟ᱾ ᱛᱟᱹᱣ ᱨᱮᱦᱚᱸ ᱡᱮ ᱟᱵᱚ ᱵᱚᱱ ᱴᱮᱠᱟᱣ ᱫᱟᱨᱟᱢᱟ ᱡᱮ ᱱᱚᱝᱠᱟ ᱟᱞᱚᱼᱼ ᱵᱚᱱ ᱟᱵᱚᱣᱟᱜ ᱟᱪᱪᱷᱟ ᱟᱵᱤᱱ ᱡᱮ ᱫᱟᱜ ᱫᱟᱲᱤ ᱴᱮᱼᱼ ᱠᱟᱣ ᱫᱟᱨᱟᱢ, ᱤᱫᱤ ᱠᱟᱛᱮᱫ, ᱚᱱᱠᱟᱱᱟᱜ ᱡᱩᱫᱤ ᱵᱤᱱ ᱞᱟᱴᱮᱭ ᱫᱟᱲᱮ ᱠᱮᱭᱟ ᱪᱮᱫ ᱞᱮᱠᱟᱼᱼ ᱛᱮ ᱟᱵᱚ ᱱᱚᱣᱟ ᱵᱚᱱ ᱴᱮᱠᱟᱣ ᱫᱟᱨᱟᱢ ᱫᱟᱲᱮᱭᱟᱜᱼᱟ?
ᱫᱟᱜ ᱫᱟᱨᱟᱣ ᱴᱮᱠᱟᱣ ᱞᱮᱠᱷᱟ ᱫᱚᱼᱼ ᱫᱟᱨᱮ ᱡᱟᱹᱥᱛᱤ ᱠᱟᱭᱛᱮ ᱵᱟᱧᱪᱟᱣ ᱨᱚᱦᱚᱭ ᱦᱩᱭᱩᱜ ᱛᱟᱵᱚᱱᱟ ᱥᱮ ᱫᱟᱨᱮ ᱠᱚ ᱵᱟᱵᱚᱱ ᱢᱟᱜ ᱚᱱᱠᱟ ᱟᱹᱛᱷᱟᱹᱲᱤ᱾
ᱫᱟᱨᱮ ᱵᱚᱱ ᱢᱟᱜᱽ ᱨᱮᱦᱚᱸ ᱢᱟᱱᱮᱼᱼ ᱡᱟᱦᱟᱸ ᱛᱤᱱᱟᱹᱜ ᱫᱟᱨᱮ ᱠᱚᱵᱚᱱ ᱚᱱᱟ ᱠᱷᱚᱱ ᱵᱟᱹᱲᱛᱤ ᱫᱟᱨᱮ ᱵᱚᱱ ᱨᱚᱦᱚᱭ ᱢᱟ᱾
ᱥᱮ ᱱᱚᱣᱟ ᱛᱮᱫᱚ
ᱛᱟᱦᱟᱞᱮ ᱠᱷᱟᱱ ᱡᱟᱹᱱᱤᱡ ᱢᱟᱱᱮ ᱟᱵᱚᱣᱟᱜ ᱱᱚᱣᱟ ᱞᱟᱭᱚᱜ ᱱᱟᱜ ᱠᱤᱪᱷᱩ ᱢᱮᱱᱟᱜᱼᱟ ᱠᱟᱹᱴᱤᱡ ᱵᱷᱟᱜᱤ ᱦᱳᱭᱳᱜᱼᱟ ᱦᱮᱸ ᱥᱮ ᱾
ᱦᱳᱭ᱾
ᱦᱳᱭ ᱾ ᱦᱮᱸ ᱚᱝᱠᱟᱜᱮ ᱾ ᱟᱵᱚᱣᱟᱜ ᱞᱟᱭᱚᱝ ᱨᱮᱱᱟᱜ ᱦᱚᱸ ᱵᱟᱰᱤ ᱵᱟᱹᱲᱤᱡ ᱚᱨᱥᱚᱝ ᱧᱮᱞ ᱧᱟᱢᱚᱜ ᱠᱟᱱᱟ ᱱᱮᱛᱟᱨ ᱫᱤᱱ ᱨᱮ ᱾ ᱩᱸᱻ ᱥᱟᱶᱛᱮ ᱢᱟᱱᱮ, ᱡᱩᱫᱤ ᱧᱮᱞ ᱞᱮᱠᱷᱟᱱ ᱡᱮ ᱥᱮᱛᱳᱝ ᱫᱤᱱ ᱡᱚᱠᱷᱚ ᱱᱤᱧ ᱡᱩᱫᱤᱧ ᱞᱮᱭᱟ ᱥᱮᱛᱳᱝ ᱫᱤᱱ ᱱᱟᱜ ᱦᱚᱸ ᱫᱚᱢᱮ ᱥᱤᱛᱳᱝ ᱠᱟᱱᱟ ᱾ ᱦᱮᱸ ᱥᱮ ᱵᱟᱝ, ᱪᱮᱫ ᱵᱤᱱ ᱞᱟᱹᱭᱫᱟ ᱟᱵᱤᱱ?
ᱦᱩᱸᱻ ᱛᱚ ᱥᱤᱛᱩᱝ ᱫᱤᱱ ᱦᱚᱸ ᱫᱚᱢᱮ ᱥᱤᱛᱩᱝ ᱜᱮ ᱵᱩᱡᱷᱟᱹᱜ ᱠᱟᱱᱟ, ᱚᱱᱠᱟ ᱱᱤᱛᱚᱜ ᱫᱚ ᱫᱚᱱᱠᱟ ᱫᱟᱨᱮ ᱟᱨ ᱥᱩᱝᱠᱟ ᱨᱟᱥᱛᱟ ᱥᱩᱨ ᱠᱚᱨᱮ ᱦᱚᱸ ᱫᱟᱨᱮ ᱚᱝᱠᱟ ᱫᱟᱨᱮ ᱠᱚ ᱵᱟᱝᱛᱮ ᱥᱮ ᱚᱝᱠᱟ ᱫᱟᱨᱮ ᱨᱮᱱᱟᱜ ᱚᱵᱷᱟᱵ ᱛᱮ ᱚᱱᱮ ᱚᱱᱟᱨ ᱫᱟᱹ ᱚᱱᱮ ᱦᱤᱱᱟᱹ ᱱᱤᱭᱟᱹ ᱵᱮᱵᱚ ᱦᱟᱨᱚᱜ ᱠᱟᱱ ᱚᱱᱟ ᱠᱚ, ᱢᱟᱱᱮ ᱟᱹᱛᱷᱟᱹ ᱲᱤᱣᱟᱜ ᱦᱟᱸᱰᱮ ᱱᱟᱰᱮ ᱜᱤᱰᱤ ᱠᱟᱛᱮᱫ ᱚᱱᱟ ᱠᱚ ᱠᱷᱚᱱ ᱢᱮᱫᱴᱮᱡ ᱮᱢᱚᱱ ᱢᱤᱫᱴᱤᱡ ᱤᱭᱟᱹ ᱜᱮᱥ ᱵᱮᱱᱟᱜ ᱠᱟᱱᱟ, ᱢᱟᱱᱮ ᱫᱷᱟᱹᱨᱛᱤᱴᱟᱜ ᱟᱵᱚ ᱫᱷᱟᱹᱨᱛᱤ ᱫᱤᱥᱚᱢ ᱴᱟᱜ ᱫᱚᱢᱮ ᱢᱟᱱᱮᱜ ᱢᱟᱱᱮᱜ ᱞᱚᱞᱚᱭ ᱮᱫᱟᱭ ᱾
ᱦᱮᱸ ᱦᱮᱸ ᱦᱮᱸ ᱟᱞᱤᱧ ᱦᱮᱸ ᱦᱮᱸ ᱟᱵᱚ ᱫᱚ ᱱᱚᱣᱟ ᱫᱚ ᱥᱟᱹᱨᱤ ᱠᱟᱛᱷᱟ ᱜᱮ ᱾ ᱡᱮ ᱟᱵᱚ ᱢᱟᱹᱱᱢᱤ ᱜᱮᱵᱚᱱ ᱵᱟᱹᱲᱤᱡ ᱮᱫᱟ ᱱᱚᱣᱟ ᱢᱟᱱᱮ ᱫᱷᱟᱹᱨᱛᱤ ᱱᱟᱜ ᱡᱟᱦᱟᱸ ᱟᱵᱚ ᱢᱟᱱᱮ ᱞᱟᱭᱚᱝ ᱠᱚᱨᱮᱱᱟᱜ ᱥᱮ ᱫᱷᱟᱹᱨᱛᱤ ᱟᱹᱰᱤ ᱵᱚᱱ ᱵᱟᱹᱲᱤᱡ ᱮᱫᱟ ᱢᱟᱱᱮ ᱢᱟᱹᱱᱢᱤᱭᱟᱜ ᱜᱮ ᱫᱟᱭᱤ, ᱟᱵᱤᱱ ᱱᱚᱣᱟ ᱪᱮᱫ ᱵᱤᱱ ᱞᱮᱭᱟ ᱢᱟᱹᱱᱢᱤ ᱜᱮᱵᱚᱱ ᱫᱟᱹᱭᱤ ᱠᱟᱱᱟ ᱦᱮᱸ ᱥᱮ ᱵᱟᱝ?
ᱦᱮᱸ ᱦᱮᱸ ᱮᱠᱟᱞ ᱜᱮ ᱢᱟᱱᱮ ᱜᱮᱵᱚᱱ ᱫᱟᱭᱤ ᱠᱟᱱᱟ, ᱚᱱᱟᱛᱮ ᱱᱚᱜᱼᱚ ᱱᱚᱝᱠᱟ ᱧᱮᱞᱚᱜ ᱠᱟᱱᱛᱮ ᱚᱠᱛᱚ ᱨᱮ ᱴᱷᱤᱠ ᱥᱟᱺᱦᱤᱡ ᱢᱟ ᱚᱠᱛᱚ ᱨᱮ ᱵᱟᱭ ᱫᱟᱜ ᱮᱫᱟ, ᱢᱟᱱᱮ ᱚᱠᱛᱚ ᱠᱷᱚᱱ ᱯᱟᱨᱚᱢ ᱠᱟᱛᱮᱜ ᱫᱟᱜ ᱮᱫᱟ ᱥᱮ ᱚᱠᱛᱚ ᱞᱟᱦᱟᱨᱮᱭ ᱫᱮᱜ ᱫᱟᱜ ᱮᱫᱟ, ᱢᱟᱱᱮ ᱡᱟᱦᱟᱸ ᱢᱤᱫᱤᱱᱤᱥ ᱢᱟᱱᱮ ᱢᱤᱫᱴᱤᱡ ᱢᱤᱫᱴᱤᱜ ᱚᱠᱛᱚ ᱨᱮᱫᱚ ᱵᱟᱭ ᱫᱟᱜ ᱮᱫᱟ ᱾
ᱦᱳᱭ ᱦᱳᱭ ᱱᱚᱣᱟ ᱨᱮᱱ ᱫᱟᱹᱭᱤ ᱫᱚ ᱟᱵᱚ ᱢᱟᱹᱱᱢᱤ ᱜᱮ ᱾ ᱛᱟᱹ ᱨᱮᱦᱚᱸ ᱢᱟᱱᱮ ᱟᱵᱚ ᱡᱚ ᱪᱮᱥᱴᱟᱭ ᱟᱵᱚᱱ ᱡᱮ ᱱᱚᱣᱟ ᱴᱮᱠᱟᱣ ᱫᱟᱨᱟᱢ ᱱᱟᱜ ᱡᱟᱛᱮ ᱮᱸ ᱟᱞᱚ ᱦᱩᱭᱩᱜ ᱢᱟ ᱾ ᱩᱸ ᱟᱪᱪᱷᱟ ᱾ ᱡᱮ ᱱᱚᱣᱟ ᱟᱵᱚᱻ
ᱡᱟᱹᱯᱩᱫ ᱫᱤᱱ ᱥᱮᱴᱮᱨ ᱠᱟᱱᱟ ᱾ ᱱᱮᱛᱟᱨ ᱨᱮ ᱧᱮᱞᱚᱜ ᱠᱟᱱᱟ ᱡᱮ ᱵᱟᱹᱫᱽ ᱠᱷᱮᱴ ᱚᱝᱠᱟ ᱵᱟᱝ ᱵᱟᱱᱚᱜ ᱠᱟᱱᱟ ᱾ ᱟ ᱥᱮ ᱵᱟᱹᱫᱽ ᱵᱟᱹᱭᱦᱟᱹᱨ ᱨᱮ ᱦᱟᱹᱠᱩ ᱠᱚ ᱵᱟᱠᱚ ᱧᱮᱞᱚᱜ ᱠᱟᱱᱟ ᱚᱱᱛᱮ ᱦᱟᱹᱠᱩ ᱠᱚ ᱧᱮᱞᱚᱜ ᱠᱟᱱᱟ ᱥᱮ ᱵᱟᱝ?
ᱩᱸᱜᱻ ᱦᱳᱭ ᱜᱚᱝᱠᱮ, ᱢᱟᱲᱟᱝ ᱞᱮᱠᱟ ᱫᱚ ᱱᱮᱛᱟᱨ ᱫᱚ ᱚᱝᱠᱟ ᱵᱟᱹᱫᱽ ᱵᱟᱹᱭᱦᱟᱹᱲ ᱨᱮ ᱦᱟᱹᱠᱩ ᱦᱚᱸ ᱵᱟᱹᱱᱩᱜ ᱠᱚᱣᱟ, ᱡᱮ ᱢᱟᱲᱟᱝ ᱞᱮᱠᱟ ᱦᱚᱸ ᱵᱟᱝ ᱵᱟᱹᱱᱚᱜ ᱠᱟᱱᱟ, ᱢᱟᱲᱟᱝ ᱫᱚ ᱱᱚᱝᱠᱟ ᱜᱤᱫᱽᱨᱟᱹ ᱩᱢᱮᱨ ᱨᱮ ᱧᱮᱞ ᱦᱩᱭ ᱠᱟᱱᱟ ᱡᱮ ᱢᱟᱲᱟᱝ ᱫᱚ ᱱᱚᱝᱠᱟ ᱫᱚᱢᱮ ᱵᱟᱱ ᱦᱩᱭ ᱵᱟᱱ ᱠᱷᱮᱛ ᱠᱚ ᱫᱚᱢᱮ ᱦᱟᱹᱠᱩ ᱥᱟᱵ ᱦᱩᱭ ᱠᱟᱱᱟ, ᱫᱚᱢᱮ ᱜᱤᱫᱽᱨᱟᱹ ᱩᱢᱮᱨ ᱫᱚᱢᱮ ᱜᱚ ᱠᱟᱴᱠᱚᱢ ᱜᱷᱟᱝ-ᱜᱷᱚᱸᱝᱜᱟ, ᱦᱟᱹᱠᱩ ᱵᱚᱦᱩᱛ ᱜᱮ ᱫᱚᱢᱮ ᱥᱟᱵ ᱦᱩᱭ ᱠᱟᱱᱟ ᱵᱟᱹᱫᱽ ᱵᱟᱹᱭᱦᱟᱹᱲ ᱠᱚᱨᱮᱜ ᱾ ᱱᱤᱛᱚᱜ ᱫᱚ ᱚᱝᱠᱟ ᱨᱚᱠᱚᱢ ᱵᱟᱛ ᱵᱷᱟᱹᱭᱟᱹᱫ ᱵᱟᱹᱭᱦᱟᱹᱲ ᱨᱮᱦᱚᱸ ᱵᱟᱢ ᱧᱮᱞ ᱧᱟᱢ ᱠᱚᱣᱟ ᱪᱤᱞᱤ ᱦᱚᱸ ᱾
ᱦᱳᱭ ᱦᱳᱭ ᱟᱹᱞᱤᱧ ᱵᱟᱹᱫᱽ ᱥᱮᱫ ᱨᱤᱞᱤᱧ ᱪᱟᱞᱟᱜ ᱜᱮᱭᱟ ᱛᱚ ᱟᱹᱞᱤᱧ ᱦᱩᱞᱤᱧ ᱧᱮᱞ ᱞᱟᱠᱟᱫ ᱠᱚᱣᱟ ᱡᱮ ᱩᱝᱠᱩ ᱮᱸᱻ ᱠᱟᱴᱠᱚᱢ ᱥᱮ ᱩᱝᱠᱩ ᱜᱚᱝᱜᱷᱟ ᱩᱝᱠᱩ ᱫᱚ ᱥᱟᱹᱨᱤ ᱜᱮᱠᱚ ᱪᱟᱵᱟ ᱤᱫᱤᱭ ᱠᱟᱱᱟ ᱾
ᱟᱪᱪᱷᱟ, ᱱᱚᱣᱟ ᱪᱟᱵᱟ ᱨᱮᱱᱟᱜ ᱟᱸᱻ ᱪᱤᱠᱟᱹ ᱞᱮᱠᱟ ᱛᱮᱠᱚ ᱪᱟᱵᱟᱜ ᱠᱟᱱᱟ ᱱᱚᱣᱟ ᱡᱩᱫᱤ ᱠᱟᱹᱴᱤᱡ ᱵᱤ ᱞᱮᱭ ᱫᱟᱲᱮ ᱠᱮᱭᱟ?
ᱱᱚᱣᱟ ᱪᱟᱵᱟ ᱱᱟᱜ ᱫᱚ ᱪᱮᱜ ᱞᱤᱧ ᱞᱮᱭᱟ ᱡᱮ ᱢᱤᱫᱴᱟᱝ ᱫᱚ ᱨᱟᱥᱟᱭᱱᱤᱠ ᱥᱟᱨ ᱵᱮᱵᱚᱦᱟᱨᱚᱜ ᱠᱟᱱᱟ, ᱠᱷᱮᱛ ᱨᱮ ᱟᱨ ᱢᱤᱫᱴᱟᱝ ᱫᱚ ᱚᱠᱛᱚ ᱨᱮ ᱵᱟᱭ ᱫᱟᱜ ᱫᱟᱲᱮᱭ ᱟᱫᱟ᱾
ᱦᱳᱭ ᱦᱳᱭ ᱮᱠᱫᱚᱢ ᱮᱠᱫᱚᱢ ᱥᱟᱨᱤᱜᱮ ᱟᱵᱚ ᱱᱚᱣᱟ ᱡᱮ ᱱᱩᱠᱩ ᱢᱤᱫᱴᱟᱝ ᱟᱵᱚ ᱵᱚᱱ ᱠᱷᱩᱛᱤᱜ ᱠᱟᱱᱟ ᱥᱟᱶᱛᱮ ᱞᱟᱭᱚᱝ ᱵᱚᱱ ᱠᱷᱚᱛᱤᱭ ᱮᱫᱟ ᱥᱮ ᱡᱤᱵᱽ ᱡᱤᱭᱟᱹᱞᱤ ᱠᱚᱵᱚᱱ ᱪᱟᱵᱟᱭᱮᱫ ᱠᱚᱣᱟ᱾ ᱦᱮᱸ ᱥᱮ ᱵᱟᱝ?
ᱦᱳᱭ᱾
ᱟᱨ ᱚᱱᱠᱟ ᱢᱟᱱᱮᱼᱼ ᱥᱮᱨᱚᱠᱚᱢ ᱵᱷᱟᱵᱛᱮ ᱢᱟᱱᱮ ᱵᱟᱭ ᱫᱟᱜ ᱫᱟᱲᱮ ᱫᱟ ᱡᱟᱦᱟᱸᱞᱮᱠᱟ ᱫᱟᱜ ᱡᱟᱹᱲᱤ ᱫᱚᱨᱠᱟᱨ ᱠᱟᱱᱟ ᱞᱟᱦᱟ ᱛᱮᱵᱚᱱ ᱧᱮᱞ ᱟᱠᱟᱫᱟ ᱡᱮᱼᱼ ᱟᱥᱟᱲ ᱵᱚᱸᱜᱟ ᱢᱟᱱᱮ ᱫᱚᱢᱮ ᱫᱟᱜ ᱡᱟᱹᱲᱤᱭᱟᱭ ᱥᱤᱧ ᱧᱤᱫᱟᱹᱼᱼ ᱚᱲᱟᱜ ᱠᱷᱚᱱ ᱦᱚᱸ ᱵᱟᱵᱤᱱ ᱩᱰᱩᱠ ᱫᱟᱲᱮᱭᱟᱜ-ᱟ ᱱᱮᱛᱟᱨ ᱢᱟ ᱚᱱᱠᱟ ᱵᱟᱝ ᱦᱩᱭᱩᱜ ᱠᱟᱱᱟ ᱦᱮᱸ ᱥᱮ
ᱦᱩᱸ᱾
ᱦᱩᱸ ᱱᱤᱛᱚᱜ ᱫᱚ ᱞᱮᱠᱟ ᱢᱟᱱᱮ ᱚᱱᱠᱟ ᱪᱟᱥ ᱵᱟᱥ ᱪᱟᱥ ᱠᱟᱹᱢᱤ ᱨᱮᱦᱚᱸ ᱚᱱᱠᱟ ᱞᱟᱦᱟ ᱞᱮᱠᱟ ᱦᱚᱲ ᱠᱚᱣᱟᱜ ᱢᱟᱱᱮ ᱨᱟᱹᱥᱠᱟᱹ ᱨᱚᱢᱚᱡᱽ ᱚᱱᱠᱟ ᱵᱟᱝ ᱧᱮᱞᱚᱜ ᱠᱟᱱᱟ ᱱᱤᱛᱚᱜᱼᱼ
ᱦᱳᱭ ᱦᱳᱭ ᱮᱠᱫᱚᱢᱼᱼ ᱢᱟᱱᱮ ᱦᱚᱲ ᱠᱤ ᱱᱮᱛᱟᱨ ᱫᱚᱢᱮ ᱵᱚᱱ ᱥᱩᱠᱷᱟᱹᱞᱤ ᱠᱟᱱᱟ ᱟᱵᱤᱱ ᱪᱮᱫ ᱵᱤᱱ ᱞᱟᱹᱭᱟ ᱱᱚᱣᱟ?
ᱦᱮᱸ ᱥᱩᱠᱟᱹᱞᱤ ᱫᱚ ᱫᱚᱢ ᱟᱹᱰᱤ ᱜᱮᱵᱚᱱ ᱥᱩᱠᱷᱟᱹᱞᱤᱭᱟᱹ ᱠᱟᱱᱟ ᱡᱚᱛᱚ ᱨᱮᱜᱮᱵᱚᱱ ᱥᱩᱠᱷᱟᱹᱤᱭᱟᱹ ᱠᱟᱱᱟ ᱞᱟᱦᱟᱛᱮ ᱡᱚᱛᱚ ᱟᱵᱚᱼᱼ ᱟᱵᱚ ᱛᱤ ᱡᱟᱸᱜᱟ ᱛᱮᱜᱮ ᱵᱚᱱ ᱠᱟᱹᱢᱤ ᱠᱟᱱ ᱛᱟᱦᱮᱸᱫ ᱱᱤᱛᱚᱜ ᱫᱚ ᱡᱚᱛᱚ ᱡᱤᱱᱤᱥ ᱨᱮ ᱠᱟᱹᱢᱤ ᱨᱮᱼᱼ ᱛᱟᱹ ᱢᱟᱱᱮ ᱮᱴᱟᱜ ᱮᱴᱟᱜ ᱡᱤᱱᱤᱥ ᱠᱚ ᱩᱰᱩᱠ ᱠᱟᱱᱟ ᱚᱱᱟ ᱛᱮᱵᱚᱱ ᱠᱟᱹᱢᱤ ᱠᱟᱱᱟ᱾ ᱱᱤᱡᱮᱨᱟᱜ ᱢᱟᱱᱮ ᱦᱚᱲᱢᱚ ᱛᱤ ᱡᱟᱸᱜᱟ ᱫᱚ ᱩᱱᱟᱹᱜ ᱵᱟᱵᱚᱱ ᱵᱮᱵᱷᱟᱨᱮᱜ-ᱟ᱾
ᱟᱪᱪᱷᱟ ᱠᱟᱹᱢᱤ ᱢᱟᱹᱱᱢᱤ ᱠᱚ ᱠᱟᱹᱢᱤ ᱫᱚᱨᱠᱟᱨ ᱥᱮ ᱵᱟᱝ ᱟᱹᱵᱤᱱ ᱪᱮᱫ ᱵᱤᱱ ᱞᱟᱹᱭᱟ?
ᱟᱹᱞᱤᱧ ᱫᱚ ᱞᱟᱹᱭᱟ ᱞᱤᱧ ᱠᱟᱹᱢᱤ ᱫᱚ ᱠᱟᱹᱢᱤ ᱫᱚᱨᱠᱟᱨ ᱜᱮ ᱠᱟᱱᱟ ᱡᱟᱦᱟᱸ ᱛᱤᱱᱟᱹᱜ ᱫᱟᱲᱮᱭᱟᱜ-ᱟ ᱵᱚᱱ ᱠᱟᱹᱢᱤ ᱫᱚᱵᱚᱱ ᱠᱟᱹᱢᱤᱭᱟ ᱟᱵᱚ ᱛᱤ ᱡᱟᱸᱜᱟ ᱛᱮᱜᱮᱼᱼ
ᱦᱳᱭ ᱦᱚᱲᱢᱚ ᱪᱚᱨᱪᱟ ᱛᱟᱦᱮᱸ ᱞᱮᱱᱠᱷᱟᱱ ᱦᱚᱲᱢᱚ ᱠᱚᱨᱮᱱᱟᱜ ᱦᱚᱸ ᱡᱟᱹᱱᱤᱡ ᱵᱮᱥ ᱟᱡᱟᱨ ᱢᱟᱡᱟᱨᱼᱼ ᱟᱡᱟᱨ ᱨᱳᱜᱽ ᱟᱡᱟᱨ ᱠᱚ ᱵᱟᱝ ᱦᱩᱭᱩᱜᱼᱟ ᱦᱮᱸ ᱥᱮᱼᱼ
ᱦᱳᱭ᱾